ᱟᱣᱟᱡ ᱟᱲᱟᱝ ᱟᱸᱡᱚᱢᱚᱜ ᱠᱟᱱᱟ ᱜᱚᱝᱠᱮ
ᱦᱳ
ᱦᱮᱸ ᱢᱮᱱᱫᱟᱹᱧ ᱟᱲᱟᱝ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱟᱪᱪᱷᱟ
ᱪᱮᱫ ᱞᱮᱠᱟ ᱱᱟᱯᱟᱭ ᱵᱟᱲᱟ ᱜᱤᱛᱚ
ᱜᱚᱝᱠᱮ ᱦᱮᱸ ᱟᱞᱮ ᱫᱚ ᱢᱚᱡᱽ ᱵᱟᱲᱟ ᱜᱮ ᱟᱯᱮ ᱜᱮ ᱪᱮᱫ ᱞᱮᱠᱟ
ᱟᱞᱮ ᱦᱚᱸ ᱱᱟᱯᱟᱭ ᱵᱚᱲᱟ ᱜᱤᱱᱟᱜ
ᱚ ᱟᱨ ᱪᱮᱫ ᱞᱮᱠᱟ ᱛᱮᱦᱤᱧᱟᱜ ᱢᱳᱥᱟᱢ ᱫᱚ ᱪᱮᱫ ᱞᱮᱠᱟ ᱟᱯᱮ ᱥᱮᱫ ᱫᱚ
ᱛᱤᱧᱟᱹᱜ ᱢᱳᱥᱟᱢ ᱫᱟ ᱟᱞᱮᱥᱮᱫ ᱫᱚ ᱠᱟᱞᱮ ᱫᱩᱱᱫᱷᱩᱣᱟᱹ ᱟᱠᱟᱫ ᱫᱟᱜ ᱫᱟᱜ ᱦᱚᱸ ᱵᱩᱡᱷᱟᱹᱜ ᱠᱟᱱᱟ ᱟᱨ ᱥᱮᱛᱟᱜ ᱢᱮᱪᱟ ᱨᱮ ᱛᱷᱚᱲᱟ ᱪᱮᱫ ᱫᱚ ᱫᱟᱜ ᱫᱚᱭ ᱫᱟᱜ ᱴᱷᱤᱠ ᱜᱮᱭᱟ ᱵᱤᱡᱤᱨ ᱵᱤᱡᱤᱨ ᱧᱩᱨᱩᱜ ᱠᱟᱱ ᱛᱟᱦᱮᱱᱟ ᱠᱩᱲᱦᱟᱹ ᱫᱟᱜ ᱞᱮᱠᱟ
ᱟᱫᱚ ᱨᱮᱭᱟᱲ ᱢᱟᱪᱷᱟ ᱜᱮ ᱟᱹᱭᱠᱟᱹᱜ ᱠᱟᱱᱟ ᱛᱮᱦᱤᱧ ᱫᱚ ᱟᱞᱮ ᱥᱮᱫ ᱫᱚ ᱟᱫᱚ ᱟᱯᱮ ᱥᱮᱫ ᱜᱮ ᱪᱮᱫ ᱞᱮᱠᱟ
ᱟᱞᱮᱥᱮᱫ ᱦᱚᱸ ᱤᱱᱟᱹ ᱫᱷᱟᱨᱟ ᱫᱷᱟᱨᱤ ᱦᱟᱸᱜ ᱵᱩᱡᱷᱟᱹᱜ ᱠᱟᱱᱟ ᱜᱟᱹᱰᱤ ᱫᱚ
ᱟᱪᱪᱷᱟ ᱟᱪᱪᱷᱟ ᱦᱮᱸ ᱟᱞᱮᱥᱮᱫ ᱦᱚᱸ ᱪᱟᱸᱫᱚ ᱫᱚ ᱵᱟᱭ ᱧᱮᱞ ᱟᱠᱟᱱᱟ ᱾
ᱚ ᱟᱫᱚ ᱜᱚᱝᱠᱮ ᱟᱨ ᱪᱮᱫ ᱠᱚᱯᱮ ᱪᱤᱠᱟᱹ ᱵᱟᱲᱟᱭᱮᱫᱟ?
ᱪᱮᱫ ᱦᱚᱸ ᱵᱟᱝ ᱱᱚᱜ-ᱚᱭ ᱪᱟ ᱠᱚᱞᱮ ᱞᱚᱞᱚ ᱵᱟᱲᱟᱭᱮᱫᱟ ᱱᱤᱛᱚᱜ ᱥᱮᱛᱟᱜ ᱵᱮᱞᱟ ᱨᱮᱫᱚ ᱪᱮᱜᱠᱟ ᱟᱫᱚᱢ ᱠᱟᱹᱢᱤᱭᱟ
ᱦᱳᱭ
ᱪᱟ ᱠᱚᱫᱚ ᱯᱮ ᱧᱩ ᱵᱟᱲᱟ ᱠᱮᱫᱟ ᱟᱯᱮ ᱫᱚ ᱥᱮ ᱟᱹᱣᱨᱤ?
ᱵᱟᱞᱮ ᱧᱩ ᱠᱟᱫᱟ ᱵᱟᱞᱮ ᱥᱟᱹᱛ ᱠᱟᱱᱟ ᱥᱟᱹᱛ ᱦᱚᱸ
ᱟᱪᱪᱷᱟ ᱟᱪᱪᱷᱟ ᱪᱮᱫ ᱠᱚᱯᱮ ᱠᱟᱹᱢᱤ ᱵᱟᱲᱟᱭᱮᱫ ᱠᱟᱱ ᱛᱮ ᱟᱹᱣᱨᱤ ᱯᱮ ᱥᱩᱛᱟᱹᱜ-ᱟ?
ᱦᱚᱜ-ᱚᱭ ᱱᱤᱛᱚᱜ ᱢᱟ ᱴᱮᱠᱴᱟᱨ ᱠᱚ ᱯᱟᱸᱡᱟ ᱵᱟᱲᱟ ᱦᱩᱭᱩᱜ ᱠᱟᱱᱟ ᱰᱟᱝᱨᱤ ᱠᱚᱢᱟ ᱦᱟᱜ ᱵᱟᱹᱱᱩᱜ ᱠᱚ
ᱟᱪᱪᱷᱟ ᱟᱫᱚ ᱥᱤ ᱵᱟᱲᱟ ᱦᱚᱪᱚᱭ ᱭᱟ ᱠᱷᱮᱛ ᱠᱚ ᱡᱟᱹᱱᱤᱡ?
ᱦᱮᱸ ᱛᱷᱚᱲᱟ ᱜᱟᱱ ᱥᱤ ᱠᱟᱜ-ᱟ ᱦᱩᱭᱩᱜ-ᱟ ᱵᱟᱠᱷᱟᱱ ᱦᱟᱜ ᱠᱟᱹᱢᱤ ᱫᱤᱱ ᱟᱸᱜ ᱟᱹᱰᱤ ᱡᱟᱞᱟᱣ ᱦᱟᱜᱠᱷᱟᱡ ᱵᱩᱡᱷᱟᱹᱜ-ᱟ
ᱦᱮᱸ ᱮᱱᱛᱮ
ᱛᱚᱵᱮ ᱜᱚᱝᱠᱮ ᱪᱮᱫ ᱞᱮᱠᱟ ᱠᱷᱮᱛ ᱠᱚᱫᱚ ᱥᱤ ᱵᱟᱲᱟ ᱚᱪᱚ ᱠᱮᱫᱟᱯᱮ ᱥᱮ ᱟᱹᱣᱨᱤ?
ᱟᱞᱮ ᱦᱚᱸ ᱥᱤ ᱫᱚ ᱵᱟᱞᱮ ᱥᱤᱜ ᱪᱩ ᱠᱟᱜ-ᱟ ᱟᱫᱚ ᱠᱚ ᱥᱤ ᱵᱟᱲᱟ ᱚᱪᱚᱭᱮᱫ ᱠᱟᱱ ᱛᱟᱞᱮᱭᱟ ᱦᱟᱜ ᱥᱤ ᱫᱩ ᱛᱚᱭᱮᱜ
ᱚ ᱛᱚᱵᱮ ᱛᱮᱦᱤᱧ ᱫᱚ ᱪᱮᱫ ᱪᱤᱠᱟᱹᱭᱟ ᱡᱟᱦᱟᱱᱟᱜ ᱵᱤᱥᱮᱥ ᱚᱝᱠᱟᱱᱟᱜ ᱪᱮᱫ ᱴᱷᱟᱹᱣᱠᱟᱹᱣ ᱠᱟᱱᱟ?
ᱛᱮᱦᱮᱧ ᱫᱚ ᱱᱟᱦᱟᱜ ᱚᱸᱰᱮ ᱯᱚᱧᱪᱟᱭᱮᱛ ᱥᱮᱫ ᱜᱤ ᱪᱟᱞᱟᱜᱟ ᱦᱩᱭᱩᱜ-ᱟ ᱚᱸᱰᱮᱜᱤ ᱱᱤᱠᱷᱟᱹ ᱥᱟᱦᱮᱵᱽ ᱢᱤᱴᱤᱱᱮ ᱦᱚᱦᱚ ᱠᱟᱫ ᱛᱟᱞᱮᱭᱟ ᱟᱫᱚ ᱪᱮᱫ ᱵᱟᱠᱷᱨᱟᱛᱮ ᱢᱤᱴᱤᱱ ᱦᱩᱭᱩᱜ ᱠᱟᱱᱟ ᱱᱟᱦᱟᱜ ᱵᱤᱥᱮᱥ ᱫᱚ ᱱᱚᱣᱟ ᱫᱷᱟᱱ ᱢᱚᱱᱛᱨᱤ ᱟᱵᱟᱥ ᱨᱮᱭᱟᱜ ᱜᱮᱪᱚ ᱵᱟᱭᱴᱷᱚᱠ ᱫᱚ ᱦᱚᱦᱚ ᱟᱠᱟᱱᱟ
ᱦᱩᱸ
ᱟᱫᱚ ᱯᱨᱫᱷᱟᱱ ᱢᱚᱱᱛᱨᱤ ᱟᱵᱟᱥ ᱠᱚᱭ ᱠᱚᱣᱟᱜ ᱦᱮᱡ ᱟᱠᱟᱱᱟ ᱪᱤ ᱦᱮᱡ ᱟᱠᱟᱱᱟ ᱯᱟᱥᱮᱡ ᱚᱝᱠᱟᱧ ᱵᱩᱡᱷᱟᱹᱣᱮᱫ ᱠᱟᱱᱟ ᱟᱫᱚ ᱱᱤᱛ ᱦᱟᱹᱵᱤᱡ ᱫᱚ ᱠᱷᱚᱵᱚᱨ
ᱦᱩᱸ
ᱩᱱᱟᱹᱜ ᱴᱷᱟᱹᱣᱠᱟᱹ ᱥᱟᱺᱦᱤᱡ ᱫᱚ ᱵᱟᱞᱟᱝ ᱞᱟᱹᱭ ᱫᱟᱲᱮᱭᱟᱜ ᱠᱟᱱᱟ ᱪᱮᱫᱟᱱ ᱛᱮᱜ ᱚᱸᱰᱮ ᱪᱟᱞᱟᱣ ᱠᱟᱛᱮᱜ ᱜᱮ ᱱᱦᱟᱜ ᱚᱱᱟ ᱫᱚ ᱵᱩᱡᱩᱜ-ᱟ ᱚᱠᱟᱴᱟᱜ ᱨᱮᱭᱟᱜ ᱵᱳᱭᱴᱷᱚᱠ ᱦᱩᱭᱩᱜ ᱠᱟᱱᱟ ᱥᱮ ᱚᱠᱟᱴᱟᱜ ᱨᱮᱭᱟᱜ ᱫᱩᱯᱲᱩᱵ ᱦᱩᱭᱩᱜ ᱠᱟᱱᱟ ᱚᱱᱟ ᱫᱚ ᱱᱟᱦᱟᱜ ᱚᱸᱰᱮ ᱪᱟᱞᱟᱣ ᱠᱟᱛᱮ ᱜᱤ ᱵᱟᱰᱟᱭᱚᱜ-ᱟ ᱟᱨ ᱥᱩᱪᱤ ᱞᱤᱥᱴ ᱠᱚᱠᱚ ᱩᱰᱩᱠ ᱠᱟᱜ ᱠᱷᱟᱡ ᱫᱚ ᱱᱦᱟᱜ ᱧᱩᱛᱩᱢ ᱠᱚ ᱡᱩᱫᱤ ᱡᱟᱦᱟᱸᱭᱟᱜ ᱦᱮᱡ ᱟᱠᱟᱱ ᱛᱟᱠᱚ ᱠᱷᱟᱡ ᱫᱚ ᱱᱟᱦᱟᱜ ᱚᱰᱮ ᱪᱟᱞᱟᱣ ᱠᱟᱛᱮᱫ ᱜᱮ ᱵᱩᱡᱩᱜ-ᱟ ᱚᱱᱟ ᱠᱚ ᱡᱤᱱᱤᱥ ᱫᱚ
ᱦᱩᱸ ᱟᱪᱪᱷᱟ ᱜᱚᱝᱠᱮ ᱱᱚᱣᱟ ᱦᱩᱲᱩ ᱪᱟᱥ ᱨᱮᱫᱚ ᱪᱮᱫ ᱞᱮᱠᱟᱭ ᱪᱟᱥ ᱞᱮᱠᱷᱟᱱ ᱜᱟᱱ ᱠᱚᱜᱼᱟ?
ᱦᱩᱲᱩ ᱪᱟᱥ ᱫᱚ ᱧᱮᱞ ᱢᱮ ᱟᱵᱚ ᱫᱚ ᱾ ᱥᱮᱫᱟᱭ ᱠᱷᱚᱱᱟᱜ ᱜᱮ ᱥᱮᱫᱟᱭ ᱞᱮᱠᱟ ᱜᱮᱵᱚᱱ ᱪᱟᱥ ᱟᱜᱩ ᱮᱫᱼᱟ ᱾ ᱟᱫᱚ ᱤᱧ ᱫᱩᱧ ᱢᱮᱱ ᱠᱮᱫᱼᱟ ᱵᱚᱞᱮ ᱾ ᱱᱚᱜᱼᱚᱭ ᱟᱵᱚ ᱢᱟ ᱡᱟ ᱜᱮᱵᱚᱱ ᱪᱟᱥ ᱟᱹᱜᱩᱭᱟ ᱟᱨ ᱾ ᱵᱚᱞᱮ ᱱᱚᱜᱼᱚᱭ ᱜᱚᱲᱟ ᱠᱚ ᱱᱮᱛᱟᱨ ᱫᱚ ᱾ ᱞᱟᱜᱟᱣ ᱠᱟᱱᱟ ᱟᱹᱰᱤ ᱡᱟᱹᱥᱛᱤ ᱟᱨ ᱜᱩᱨᱤᱡ ᱠᱚ ᱫᱚ ᱵᱚᱱ ᱠᱚᱢ ᱫᱟ ᱱᱟᱦᱜᱼᱟ ᱾ ᱟᱫᱚ ᱯᱟᱦᱤᱞ ᱫᱚ ᱱᱤᱭᱟᱹᱧ ᱢᱮᱱ ᱠᱮᱭᱼᱟ ᱵᱚᱞᱮ ᱪᱟᱥ ᱫᱚ ᱡᱟᱦᱟᱱᱟᱜ ᱠᱟᱱ ᱜᱮ ᱦᱚᱭᱛᱚ ᱦᱩᱲᱩ ᱪᱟᱥ ᱠᱟᱱ, ᱦᱚᱭᱛᱚ ᱩᱛᱩ ᱛᱮᱭᱟᱜ ᱪᱟᱥ ᱦᱩᱭᱮᱱ ᱥᱮ ᱡᱟᱸᱦᱟᱱ ᱪᱟᱥ ᱜᱮ ᱦᱩᱭ ᱮᱱ ᱜᱩᱨᱤᱡ ᱫᱚ ᱠᱷᱮᱛ ᱨᱮ ᱟᱞᱳᱵᱚᱱ ᱠᱚᱢ ᱢᱟ ᱾ ᱜᱟᱭ ᱰᱟᱝᱨᱟ ᱵᱚᱱ ᱟᱹᱥᱩᱞ ᱠᱚᱢᱟ ᱡᱮᱢᱚᱱ ᱾ ᱟᱨ ᱥᱤᱭᱟᱹᱜ ᱵᱟᱵᱚᱱ ᱡᱚᱲᱟᱣ ᱠᱚ ᱨᱮᱦᱚᱸ ᱾ ᱚᱱᱮ ᱠᱚ ᱢᱮᱱᱼᱟ, ᱛᱳᱣᱟ ᱡᱚᱢ ᱞᱮᱠᱟ ᱨᱮᱦᱚᱸ ᱵᱟᱨᱭᱟ ᱯᱮᱭᱟ ᱜᱟᱭ ᱳᱲᱟᱜ ᱨᱮᱦᱚᱸ ᱾ ᱛᱟᱦᱮᱸᱱ ᱠᱷᱟᱱ
ᱟᱨ ᱢᱟᱱ ᱞᱤᱭᱟᱹ ᱴᱨᱮᱠᱴᱚᱨ ᱛᱮᱢ ᱥᱤ ᱦᱚᱪᱚᱭ ᱠᱷᱟᱱ, ᱰᱟᱝᱜᱽᱨᱟ ᱛᱮᱢ ᱥᱤ ᱦᱚᱪᱚᱭ ᱠᱷᱟᱱ ᱾ ᱟᱹᱥᱠᱤᱛᱚᱜ ᱠᱷᱟᱱ ᱫᱚᱢ ᱴᱨᱮᱠᱴᱚᱨ ᱛᱮᱢ ᱾ ᱛᱮᱜᱮ ᱥᱤ ᱦᱚᱪᱚᱭ ᱢᱮ, ᱢᱮᱱᱠᱷᱟᱱ ᱜᱩᱨᱤᱡ ᱜᱤᱰᱤ ᱫᱚ ᱮᱠᱟᱞ ᱵᱟᱝ ᱟᱹᱥᱠᱤᱛᱚᱜ ᱦᱩᱭᱩᱜᱼᱟ
ᱜᱚᱢᱠᱮ ᱟᱫᱚ ᱱᱚᱶᱟ ᱢᱮᱱ ᱦᱚᱪᱚ ᱦᱩᱭ ᱠᱚᱜᱼᱟ, ᱱᱮᱛᱟᱨ ᱢᱟ ᱦᱚᱲ ᱠᱚ ᱠᱚ ᱨᱚᱲ ᱟ, ᱛᱚ ᱟᱨ ᱢᱮᱱ ᱟᱠᱳ ᱱᱮᱛᱟᱨ ᱢᱟ ᱾ ᱱᱩᱭ ᱫᱚ ᱚᱠᱟ ᱞᱮᱠᱟᱱ ᱡᱩᱜᱽ ᱥᱮ ᱡᱩᱣᱤᱫᱚᱜ ᱠᱟᱱᱟᱭ, ᱟᱨ ᱱᱮᱛᱟᱨ ᱢᱟ ᱱᱚᱜᱼᱚᱭ ᱢᱚᱰᱟᱨᱱ ᱡᱩᱜᱽ ᱦᱩᱭ ᱮᱱᱟ, ᱟᱨ ᱱᱮᱛᱟᱨ ᱦᱚᱸ ᱾ ᱦᱟᱥᱟ ᱵᱷᱚᱨᱥᱟ ᱫᱚᱦᱚ ᱮᱫᱼᱟ, ᱱᱩᱭ ᱫᱚ ᱪᱮᱫ ᱞᱮᱠᱟᱱ ᱦᱚᱲ ᱠᱟᱱᱟᱭ, ᱱᱚᱶᱟ ᱠᱚ ᱢᱤᱫ ᱵᱟᱨ ᱠᱟᱛᱷᱟ ᱨᱚᱲ ᱟᱸᱡᱚᱢᱚᱜᱼᱟ ᱛᱚ ᱜᱚᱝᱠᱮ ᱾
ᱟᱫᱚ ᱱᱚᱜᱼᱚᱭ ᱢᱚᱰᱟᱨᱱ ᱡᱩᱜᱽ ᱮᱢ ᱢᱮᱱ ᱠᱮᱫ, ᱱᱚᱶᱟ ᱡᱟᱦᱟᱸᱭ ᱠᱚ ᱨᱚᱲ ᱟ ᱾ ᱛᱚᱵᱮ ᱦᱚᱲ ᱫᱚ ᱱᱟᱜᱼᱟᱜ ᱾
ᱦᱮᱸ
ᱡᱚᱛᱚ ᱛᱮᱜᱮ ᱠᱚ ᱨᱚᱲ ᱟ, ᱢᱮᱱᱠᱷᱟᱱ ᱦᱚᱲ ᱟᱜ ᱨᱚᱲ ᱾ ᱨᱚᱲ ᱟᱸᱡᱚᱢ ᱠᱟᱛᱮ ᱫᱚ ᱛᱟᱢ ᱡᱟᱦᱟᱸᱱᱟᱜ ᱯᱷᱟᱭᱫᱟ ᱫᱚ ᱵᱟᱭ ᱧᱟᱢᱚᱜᱼᱟ ᱾ ᱟᱢᱟᱜ ᱫᱚ ᱾ ᱯᱷᱟᱭᱫᱟ ᱢᱮᱱᱟᱜᱼᱟ ᱟᱢ ᱚᱠᱟ ᱞᱮᱠᱟ ᱛᱮᱢ ᱠᱟᱹᱢᱤ ᱭᱟ, ᱚᱠᱟ ᱞᱮᱠᱟ ᱛᱮ ᱯᱷᱚᱞᱚᱱ ᱰᱷᱮᱨ ᱦᱩᱭᱩᱜ ᱛᱟᱢᱟ, ᱚᱱᱟ ᱛᱮ ᱯᱷᱟᱭᱫᱟ ᱢᱮᱱᱟᱜᱼᱟ ᱾ ᱢᱚᱰᱟᱨᱱ ᱡᱩᱜᱽ ᱨᱮᱭᱟᱜ ᱠᱟᱛᱷᱟ ᱢᱮᱱ ᱠᱮᱫᱼᱟ, ᱛᱚ ᱱᱟᱜᱼᱟᱜ ᱡᱩᱜᱽ ᱫᱚ ᱱᱟᱜᱼᱟᱜ ᱾ ᱢᱚᱰᱟᱨᱱ ᱡᱚᱵᱟᱣ ᱠᱟᱱᱟ, ᱛᱚ ᱱᱟᱜᱼᱟᱜ ᱡᱩᱜ ᱨᱮ ᱡᱩᱫᱤ ᱟᱵᱚ ᱪᱟᱥ-ᱵᱟᱥ ᱦᱚᱸ ᱛᱚᱵᱮ ᱵᱚᱱ ᱢᱚᱰᱟᱨᱱ ᱫᱟᱲᱮᱭᱟᱜᱼᱟ ᱾ ᱪᱟᱥᱵᱟᱥ ᱡᱩᱫᱤ ᱚᱱᱟ ᱞᱮᱠᱟ ᱛᱮ ᱵᱚᱱ ᱪᱟᱥ ᱫᱟᱲᱮᱭᱟᱜᱼᱟ ᱾ ᱛᱚᱵᱮ ᱫᱚᱢᱮ ᱱᱟᱯᱟᱭᱚᱜᱼᱟ, ᱢᱮᱱᱠᱷᱟᱱ ᱚᱱᱛᱮ ᱫᱚ ᱱᱟᱜᱼᱟᱜ ᱵᱟᱵᱚᱱ ᱪᱟᱞᱟᱜᱼᱟ ᱾ ᱚᱱᱛᱮ ᱫᱚ ᱵᱟᱵᱚᱱ ᱪᱟᱞᱟᱜᱼᱟ, ᱱᱟᱜᱼᱟᱜ ᱚᱱᱟ ᱪᱟᱥ-ᱵᱟᱥ ᱥᱮᱫ ᱫᱚ ᱾ ᱡᱩᱫᱤ ᱦᱩᱲᱩ ᱪᱟᱥ ᱵᱚᱱ ᱢᱮᱱ ᱞᱮᱠᱷᱟᱱ, ᱦᱩᱲᱩ ᱪᱟᱥ ᱫᱚ ᱟᱵᱚ ᱫᱚ ᱾ ᱢᱳᱴᱟ-ᱢᱳᱴᱤ ᱫᱚᱥ ᱤᱧᱪᱤ ᱯᱷᱟᱨᱟᱠ ᱾ ᱯᱷᱟᱨᱟᱠ ᱢᱮᱱ ᱫᱚ ᱢᱤᱫ ᱵᱤᱛᱟᱹ ᱯᱩᱱ ᱠᱟᱴᱩᱵ ᱯᱷᱟᱨᱟᱠ-ᱯᱷᱟᱨᱟᱠ ᱵᱚᱱ ᱨᱳᱦᱚᱭ ᱞᱮᱠᱷᱟᱱ ᱟᱨ ᱢᱤᱫ ᱴᱷᱮᱱ ᱠᱟᱛᱮ ᱜᱮ ᱚᱱᱟ ᱾ ᱪᱷᱤ ᱵᱚᱱ ᱨᱳᱦᱚᱭ ᱞᱮᱠᱷᱟᱱ ᱛᱚᱵᱮ ᱚᱱᱟ ᱜᱟᱪᱷᱤ ᱫᱚ ᱡᱷᱟᱲᱚᱜᱼᱟ ᱟᱹᱰᱤ ᱡᱟᱹᱥᱛᱤ ᱾ ᱡᱷᱟᱲᱚᱜᱼᱟ ᱪᱮᱫᱟᱜ ᱥᱮ ᱚᱱᱟ ᱡᱟᱜᱟᱭ ᱧᱟᱢᱼᱟ, ᱨᱮᱦᱮᱫ ᱯᱷᱟᱭᱞᱟᱣ ᱨᱮᱭᱟᱜ ᱡᱟᱜᱟᱭ ᱧᱟᱢᱼᱟ ᱾ ᱚᱱᱟ ᱠᱟᱨᱚᱱ ᱛᱮ ᱢᱚᱰᱮᱱ ᱡᱩᱜ ᱞᱮᱠᱟᱛᱮ ᱵᱚᱱ ᱪᱟᱥᱚᱜ ᱠᱟᱱ ᱠᱷᱟᱭᱡ᱾ ᱡᱟᱦᱟᱸ ᱫᱚ ᱤᱭᱟᱹ ᱠᱚ ᱢᱮᱛᱟᱜ ᱠᱟᱱᱟ ᱾ ᱮᱟᱥᱟᱨᱟᱭ ᱵᱤᱫᱷᱤ ᱠᱚ ᱢᱮᱛᱟᱜ ᱠᱟᱱᱟ ᱾ ᱤᱝᱞᱤᱥ ᱟᱹᱲᱟᱹ ᱛᱮᱫᱚ ᱟᱫᱚ ᱱᱚᱶᱟ ᱴᱟᱜ ᱛᱮ ᱡᱩᱫᱤ ᱟᱵᱚ ᱾ ᱵᱚᱱ ᱪᱟᱥᱚᱜ ᱠᱟᱱ ᱠᱷᱟᱱ ᱟᱭᱢᱟ ᱞᱟᱵᱽ ᱵᱚᱱ ᱧᱟᱢᱼᱟ, ᱪᱮᱫᱟᱜ ᱥᱮ ᱠᱚᱢ ᱠᱷᱟᱨᱪᱟ ᱞᱟᱜᱟᱜᱼᱟ ᱾ ᱠᱷᱟᱨᱪᱟ ᱠᱚᱢ ᱞᱟᱜᱟᱜᱼᱟ ᱟᱨ ᱚᱱᱟ ᱨᱮ ᱞᱟᱵᱽ ᱟᱵᱚ ᱟᱹᱰᱤ ᱡᱟᱹᱥᱛᱤ ᱵᱚᱱ ᱧᱟᱢᱼᱟ ᱾ ᱢᱟᱱᱮ ᱦᱩᱲᱩ ᱦᱚᱸ ᱟᱹᱰᱤ ᱡᱟᱹᱥᱛᱤ ᱟᱯᱷᱚᱨ ᱵᱟᱝ ᱦᱩᱭᱩᱜᱼᱟ ᱚᱱᱟ ᱚᱱᱟ ᱨᱮᱫᱚ ᱟᱨ ᱚᱱᱟ ᱨᱮᱱᱟᱜ ᱜᱟᱹᱪᱷᱤ ᱨᱮᱱᱟᱜ ᱡᱟᱦᱟᱸ ᱩᱢᱟᱹᱨ ᱠᱟᱱᱟ ᱚᱱᱟ ᱫᱚ ᱟᱢ ᱵᱩᱡᱽ ᱠᱟᱜ ᱢᱮ ᱮᱸᱜ ᱵᱟᱨᱚ ᱠᱷᱚᱡ ᱪᱳᱭᱫᱚ ᱫᱤᱱ ᱵᱟᱨᱚ ᱫᱤᱱ ᱠᱷᱚᱡ ᱪᱳᱣᱫᱚ ᱫᱤᱱ ᱵᱷᱤᱛᱨᱤ ᱨᱮᱭᱟᱜ ᱜᱟᱹᱪᱷᱤ ᱟᱢ ᱛᱩᱫ ᱠᱟᱛᱮᱫ ᱮᱢ ᱨᱚᱦᱚᱭ ᱫᱟᱲᱮᱭᱟᱜᱼᱟ ᱟᱨ ᱱᱚᱜᱼᱚᱭ ᱡᱮ ᱟᱵᱚ ᱪᱮᱫ ᱞᱮᱠᱟ ᱵᱚᱱ ᱛᱩᱫ ᱫᱟ ᱚᱱᱠᱟ ᱫᱚ ᱵᱟᱝ ᱛᱩᱫ ᱦᱩᱭᱩᱜᱼᱟ ᱚᱱᱟ ᱫᱚ ᱞᱟᱛ ᱞᱟᱛᱟᱨ ᱠᱷᱚᱡ ᱢᱟᱱᱮ ᱡᱟᱦᱟᱱᱟᱜ ᱛᱮ ᱦᱚᱳᱭᱛᱚ ᱛᱷᱟᱹᱨᱤ ᱛᱟᱱᱮᱡ ᱛᱮ ᱥᱮ ᱠᱩᱰᱤ ᱛᱟᱱᱮᱪ ᱛᱮ ᱞᱟᱛᱟᱨ ᱠᱷᱚᱡ ᱮᱢ ᱤᱭᱟᱹ ᱠᱮᱫᱟ ᱚᱪᱚᱜ ᱠᱮᱫᱟ
ᱩᱸᱷ
ᱟᱫᱚ ᱚᱱᱟ ᱤᱫᱤ ᱠᱟᱛᱮᱫ ᱟᱫᱚ ᱚᱱᱟ ᱢᱤᱫᱴᱮᱱ ᱠᱟᱛᱮᱫ ᱜᱮ ᱨᱚᱦᱚᱭ ᱦᱩᱭᱩᱜᱼᱟ ᱾ ᱟᱨ ᱚᱱᱟ ᱫᱚ ᱱᱚᱝᱠᱟ ᱡᱷᱟᱲᱚᱜᱼᱟ ᱵᱚᱞᱮ ᱯᱩᱨᱟᱹᱣ ᱡᱷᱟᱲᱚᱜᱼᱟ ᱮᱠᱫᱚᱢ ᱦᱟᱱᱛᱮ ᱪᱟᱞᱤᱥᱴᱤ ᱠᱷᱚᱱ ᱵᱟᱹᱲᱛᱤ ᱡᱷᱟᱲᱚᱜᱼᱟ ᱢᱤᱫᱴᱮᱱ ᱵᱩᱫᱟᱹᱨᱮ ᱾ ᱟᱨ ᱱᱚᱣᱟ ᱫᱚ ᱤᱧᱟᱹᱜ ᱮᱸᱷ ᱤᱭᱟᱹ ᱠᱟᱱᱟ ᱧᱮᱞᱟᱜ ᱡᱤᱱᱤᱥ ᱠᱟᱱᱟ ᱱᱚᱣᱟ ᱫᱚ ᱤᱧᱟᱹᱜ ᱚᱱᱩᱵᱷᱚᱵ ᱠᱟᱱᱟ ᱤᱧᱟᱹᱜ ᱟᱹᱭᱠᱟᱹᱣ ᱠᱟᱱᱟ ᱢᱟᱱᱮ ᱱᱚᱸᱠᱟ ᱪᱟᱥᱠᱟᱛᱮᱜ ᱵᱚᱞᱮ ᱢᱚᱸᱡᱽ ᱞᱟᱵᱷ ᱟᱵᱚ ᱵᱚᱱ ᱧᱟᱢ ᱫᱟᱲᱮᱭᱟᱜᱼᱟ ᱡᱟᱦᱟᱸ ᱡᱟᱜᱟ ᱨᱮ ᱮᱸ ᱪᱷᱚ ᱵᱤᱥ ᱥᱟᱛ ᱵᱤᱥ ᱦᱩᱭᱩᱜ ᱠᱟᱱᱟ ᱥᱮ ᱟᱴ ᱵᱤᱥ ᱦᱟᱵᱤᱡ ᱦᱩᱲᱩ ᱦᱩᱭᱩᱜ ᱠᱟᱱᱟ ᱚᱱᱟ ᱡᱟᱜᱟ ᱨᱮ ᱟᱵᱚ ᱫᱚᱥ ᱵᱤᱥ ᱦᱟᱹᱵᱤᱡ ᱵᱚᱱ ᱤᱭᱟᱹ ᱫᱟᱲᱮᱜᱼᱟ ᱵᱤᱜᱷᱟᱹ ᱨᱮᱵᱚᱱ ᱟᱨᱡᱟᱣ ᱫᱟᱲᱮᱜᱼᱟ ᱦᱳᱲᱳ᱾
ᱱᱚᱣᱟ ᱫᱚ ᱤᱧᱟᱹᱜ ᱤᱭᱟᱹ ᱠᱟᱱᱟ ᱮᱱᱛᱮ ᱤᱧ ᱪᱟᱥ ᱞᱮᱜᱟᱣ ᱠᱟᱜᱼᱟ ᱟᱨ ᱚᱱᱟ ᱪᱟᱥ ᱞᱮᱜᱟᱣᱠᱟᱫ ᱡᱤᱱᱤᱥ ᱜᱮ ᱤᱧ ᱞᱟᱹᱭᱮᱫ ᱠᱟᱱᱟ᱾
ᱟᱪᱪᱷᱟ ᱜᱚᱝᱠᱮ ᱡᱟᱦᱟᱸᱢ ᱫᱟᱹᱵᱤ ᱠᱮᱫᱟ ᱵᱚᱞᱮ ᱢᱤᱫᱴᱮᱡ ᱠᱟᱛᱮᱫ ᱨᱚᱦᱚᱭ ᱞᱮᱠᱷᱟᱡ ᱵᱚᱞᱮ ᱢᱚᱸᱡᱽ ᱦᱩᱭᱩᱜᱼᱟ ᱨᱮᱦᱮᱫ ᱦᱚᱸᱭ ᱧᱟᱢᱟ ᱯᱞᱟᱥ ᱚᱱᱟ ᱡᱷᱟᱲ ᱦᱚᱸ ᱡᱷᱟᱲᱚᱜᱼᱟ᱾
ᱦᱮᱸ
ᱜᱚᱝᱠᱮ ᱟᱫᱚ ᱟᱞᱮ ᱥᱮᱫ ᱢᱟ ᱱᱷᱟᱜ ᱱᱟᱞᱟ ᱡᱩᱞᱟ ᱠᱟᱱᱟ ᱛᱷᱚᱨ ᱵᱩᱜᱤ ᱛᱮ ᱚᱱᱟ ᱵᱩᱨᱩ ᱠᱷᱚᱡ ᱫᱟᱜ ᱠᱟᱡᱟᱠ ᱟᱹᱛᱩᱼᱟ ᱟᱫᱚ ᱚᱱᱟ ᱢᱤᱢᱤᱫ ᱜᱚᱴᱮᱡ ᱛᱟᱦᱮᱱᱟ ᱟᱫᱚ ᱚᱱᱟ ᱵᱟᱝ ᱟᱹᱛᱩ ᱫᱟᱹᱲᱟ?
ᱟᱫᱚ ᱚᱱᱟ ᱨᱮᱱᱟᱜ ᱵᱮᱵᱚᱥᱛᱷᱟ ᱚᱱᱠᱟ ᱜᱮ ᱫᱚᱦᱚᱭ ᱦᱩᱭᱩᱜᱼᱟ᱾ ᱡᱮᱭᱥᱮ ᱢᱟᱱᱱᱤᱭᱟ ᱢᱤᱫᱴᱮᱱ ᱠᱷᱮᱛ ᱠᱟᱱᱟ ᱡᱟᱦᱟᱸ ᱫᱚ ᱱᱟᱞᱟ ᱡᱚᱞᱟ ᱢᱮᱱᱟᱜᱼᱟ ᱴᱷᱤᱠ ᱜᱮᱭᱟ᱾
ᱦᱩᱸ
ᱛᱚ ᱚᱸᱰᱮ ᱫᱚ ᱱᱟᱦᱟᱜ ᱟᱵᱚ ᱫᱚ ᱱᱟᱞᱟ ᱡᱚᱞᱟ ᱨᱮ ᱡᱩᱫᱤ ᱢᱮᱱᱟᱜ ᱠᱷᱟᱡ ᱚᱱᱟ ᱢᱟ ᱞᱟᱦᱟ ᱨᱮᱜᱮ ᱫᱟᱜ ᱦᱚᱸᱭ ᱧᱟᱢᱟ ᱾
ᱦᱮᱸ
ᱟᱫᱚ ᱚᱱᱟ ᱡᱤᱱᱤᱥ ᱫᱚ ᱟᱵᱚ ᱫᱚ ᱞᱟᱦᱟ ᱨᱮᱜᱮ ᱚᱸᱰᱮ ᱫᱚᱵᱚᱱ ᱨᱚᱦᱚᱭᱟ᱾ ᱚᱱᱟ ᱠᱷᱮᱛ ᱫᱚ ᱟᱨ ᱡᱮᱢᱚᱱ ᱟᱣᱨᱤ ᱰᱩᱵᱟᱹᱜ ᱨᱮ ᱩᱸ ᱮᱛᱮ ᱞᱟᱦᱟ ᱨᱮᱵᱚᱱ ᱨᱚᱦᱚᱭ ᱞᱮᱠᱷᱟᱡ ᱦᱩᱲᱩ ᱤᱱᱟᱹᱜ ᱛᱮᱜᱮ ᱠᱮᱴᱮᱡᱚᱜᱼᱟ ᱰᱩᱵᱟᱹ ᱠᱟᱛᱮᱫ ᱦᱚᱸ ᱵᱟᱭ ᱥᱮᱴᱮᱡ ᱫᱟᱲᱭᱟᱜᱼᱟ᱾
ᱢᱟᱱᱮ ᱨᱮᱦᱮᱫ ᱜᱮᱨ ᱞᱮᱱᱠᱷᱟᱡ ᱫᱚ ᱟᱨ ᱵᱟᱭ ᱟᱹᱛᱩ ᱫᱟᱲᱮᱜᱼᱟ᱾
ᱦᱮᱸ ᱵᱟᱭ ᱟᱛᱩ ᱫᱟᱲᱮᱜᱼᱟ ᱟᱨ ᱠᱟᱛᱷᱟ ᱫᱚ ᱦᱩᱭᱩᱜ ᱠᱟᱱᱟ ᱚᱱᱟ ᱠᱷᱮᱛ ᱟᱲᱮ ᱟᱲᱮ ᱛᱮ ᱱᱟᱞᱟ ᱫᱚᱦᱚᱭ ᱦᱩᱭᱩᱜᱼᱟ᱾
ᱠᱷᱮᱛ ᱟᱲᱮ ᱟᱲᱮ ᱛᱮ ᱵᱮᱲᱦᱟᱭ ᱛᱮ ᱱᱟᱞᱟ ᱫᱚᱦᱚᱭ ᱦᱩᱭᱩᱜᱼᱟ ᱟᱨ ᱛᱟᱞᱟ ᱨᱮᱦᱚᱸ ᱱᱟᱞᱟ ᱫᱚᱦᱚᱭ ᱦᱩᱭᱩᱜᱼᱟ᱾
ᱦᱩᱸ
ᱟᱫᱚ ᱱᱚᱜ-ᱚᱱᱠᱟ ᱠᱟᱛᱮᱜ ᱨᱚᱦᱚᱭ ᱦᱩᱭᱩᱜᱼᱟ ᱱᱚᱣᱟ ᱫᱚ᱾
ᱟᱨ ᱥᱤᱴ ᱥᱤᱴ ᱨᱚᱦᱚᱭ ᱦᱩᱭᱩᱜᱼᱟ ᱱᱚᱣᱟ ᱤᱭᱟᱹ ᱞᱮᱠᱟ᱾ ᱛᱚ ᱚᱱᱟ ᱡᱤᱱᱤᱥ ᱫᱚ ᱢᱟᱱᱮ ᱫᱟᱜ ᱫᱚ ᱚᱱᱟ ᱱᱟᱞᱟ ᱨᱮᱜᱮ ᱱᱟᱦᱟᱜ ᱛᱟᱦᱮᱱᱟ ᱱᱟᱞᱟ ᱛᱮᱜᱮ ᱡᱟᱹᱥᱛᱤ ᱫᱚ ᱟᱹᱛᱩᱜᱼᱟ᱾ ᱚᱱᱟ ᱦᱩᱲᱩ ᱥᱮᱫ ᱫᱚ ᱡᱟᱹᱥᱛᱤ ᱤᱭᱟᱹ ᱵᱟᱝ ᱯᱟᱲᱟᱜᱼᱟ᱾
ᱦᱳᱭ
ᱟᱨ ᱢᱤᱫ ᱫᱷᱚᱢ ᱠᱷᱟᱹᱞᱤ ᱟᱯᱮ ᱫᱚᱥ- ᱠᱟᱴᱷᱟ ᱜᱟᱱ ᱨᱮᱥᱮ ᱯᱟᱸᱪ ᱠᱟᱴᱷᱟ ᱜᱟᱱ ᱨᱮ ᱨᱚᱦᱚᱭ ᱞᱮᱜᱟᱭ ᱯᱮᱥᱮ ᱩᱱᱟᱹᱜ ᱵᱟᱝ ᱨᱮᱦᱚᱸ ᱢᱤᱫ ᱠᱟᱴᱷᱟ ᱜᱟᱱ ᱨᱮᱜᱮ ᱨᱚᱦᱚᱭ ᱞᱮᱜᱟᱭ ᱯᱮ ᱤᱱᱟᱹ ᱠᱟᱛᱮᱫ ᱯᱮ ᱧᱮᱞᱟ ᱵᱚᱞᱮ ᱥᱟᱹᱨᱤᱜᱤᱧ ᱞᱟᱹᱭᱮᱫ ᱠᱟᱱᱟ ᱥᱮ ᱟᱹᱣᱲᱤ ᱜᱤᱧ ᱞᱟᱹᱭᱮᱫ
ᱚᱸ ᱟᱪᱪᱷᱟ ᱱᱤᱭᱟᱹ ᱫᱷᱟᱣ ᱧᱮᱞᱚᱜᱚᱜ ᱠᱟᱱᱟ ᱡᱩᱫᱤ ᱧᱮᱞ ᱞᱟᱜᱟᱭ ᱦᱩᱭᱩᱜᱼᱟ ᱚᱱᱠᱟ ᱠᱟᱛᱮᱜ ᱦᱚᱸ ᱡᱩᱫᱤ ᱵᱚᱨᱯᱷᱚᱭᱟ ᱢᱚᱸᱡᱽ ᱦᱩᱭᱩᱜ ᱠᱷᱟᱡ ᱫᱚ ᱪᱮᱫᱟᱜ ᱵᱟᱢ ᱨᱚᱦᱚᱭᱟ ᱚᱱᱠᱟ ᱛᱮᱜᱮ ᱨᱚᱦᱚᱭ ᱦᱩᱭᱩᱜᱼᱟ᱾
ᱦᱮᱸ ᱵᱟᱨᱯᱟᱹᱭ ᱢᱟᱱᱮ ᱯᱩᱨᱟᱹ ᱮᱠᱫᱚᱢ ᱵᱟᱠᱚ ᱢᱮᱱᱟ ᱢᱟᱱᱮ ᱢᱮᱦᱱᱚᱛ ᱨᱮᱭᱟᱜ ᱡᱚ ᱵᱤᱞᱤ ᱫᱚ ᱦᱮᱲᱮᱢ ᱜᱮ ᱛᱟᱦᱮᱱᱟ ᱥᱮ ᱵᱟᱝ
ᱦᱮᱸ ᱮᱠᱟᱞ ᱮᱠᱟᱞ
ᱠᱩᱨᱩᱢᱩᱴᱩ ᱛᱟᱦᱮᱱ ᱠᱷᱟᱡ ᱱᱚᱣᱟ ᱨᱮᱱᱟᱜ ᱡᱚᱵᱤᱞᱤ ᱫᱚ ᱦᱮᱲᱮᱢ ᱜᱮ ᱛᱟᱦᱮᱱᱟ ᱟᱫᱚ ᱚᱱᱮ ᱚᱱᱠᱟ ᱠᱷᱟᱱ ᱤᱧ ᱫᱟᱹᱛᱮ ᱠᱷᱩᱫ ᱤᱧ ᱤᱧ ᱜᱤᱧ ᱨᱚᱦᱚᱭ ᱞᱮᱜᱟᱣ ᱟᱠᱟᱫ ᱛᱮ ᱤᱧ- ᱚᱱᱟ ᱡᱤᱱᱤᱥ ᱤᱧ ᱵᱚᱞᱮ ᱯᱩᱨᱟᱹ ᱮᱠᱫᱚᱢ ᱦᱟᱱᱰᱮᱨᱮᱰ ᱯᱟᱨᱥᱮᱱᱴ ᱦᱩᱭᱩᱜᱼᱟ ᱱᱚ ᱚᱱᱠᱟᱧ ᱢᱮᱱ ᱫᱟᱲᱮᱭᱟᱜ ᱠᱟᱱᱟ ᱥᱚ ᱯᱟᱨᱥᱮᱱᱴ ᱦᱩᱭᱩᱜ ᱞᱮᱠᱟᱧ ᱢᱮᱱ ᱫᱟᱲᱮᱭᱟᱜ ᱠᱟᱱᱟ ᱟᱨ ᱡᱩᱫᱤ ᱤᱧ ᱚᱱᱟ ᱡᱤᱱᱤᱥ ᱠᱷᱟᱹᱞᱤ ᱞᱟᱹᱭ ᱛᱮᱜᱤᱧ ᱵᱟᱰᱟᱭ ᱠᱮᱭᱟ ᱵᱟᱹᱧ ᱞᱮᱜᱟ ᱠᱟᱜ ᱠᱮᱭᱟ ᱛᱚ ᱩᱱᱟᱹᱜ ᱫᱚ ᱱᱟᱦᱟᱜ ᱵᱟᱹᱧ ᱫᱟᱹᱵᱤ ᱫᱟᱲᱮ ᱠᱮᱭᱟ ᱤᱧᱫᱚ
ᱟᱪᱪᱷᱟ ᱜᱚᱝᱠᱮ ᱡᱟᱦᱟᱸ ᱡᱟᱭᱜᱟ ᱟᱢᱮᱢ ᱨᱚᱦᱚᱭ ᱞᱮᱫᱟ
ᱦᱩᱸ
ᱟᱨ ᱱᱤᱛᱚᱜ ᱟᱢ ᱧᱮᱞᱛᱮ ᱡᱟᱦᱟᱸᱭ ᱚᱱᱠᱟ ᱠᱚ ᱨᱚᱦᱚᱭ ᱵᱟᱲᱟ ᱞᱮᱫᱟ ᱥᱮ ᱵᱟᱝ
ᱦᱮᱸ ᱨᱚᱦᱚᱭ ᱵᱟᱲᱟ ᱞᱮᱫ ᱜᱮᱭᱟ ᱠᱚ ᱤᱧ ᱤᱧᱟᱹᱜ ᱨᱚᱲ ᱛᱮ ᱨᱚᱦᱚᱭ ᱵᱟᱲᱟ ᱞᱮᱫ ᱜᱮᱭᱟ ᱠᱚ ᱢᱮᱱᱠᱷᱟᱱ ᱢᱮᱱ ᱦᱚᱸᱠᱚ ᱢᱮᱱ ᱩᱛᱟᱹᱨᱫᱤᱧᱟ ᱵᱚᱞᱮ ᱚᱠᱟ ᱞᱮᱠᱟ ᱱᱚᱣᱟ ᱦᱩᱲᱩ ᱫᱚᱠᱚ ᱨᱚᱦᱚᱭ ᱠᱮᱫᱟ ᱱᱮᱥᱫᱚ ᱟᱹᱰᱤ ᱟᱸᱴ ᱡᱷᱟᱲ ᱮᱱᱟ ᱚᱱᱠᱟᱭ ᱫᱟᱠᱚ
ᱟᱨ ᱢᱤᱫ ᱵᱟᱨ ᱦᱚᱲ ᱫᱚ ᱱᱚᱣᱟ ᱦᱚᱸᱠᱚ ᱢᱮᱱᱫᱟ ᱵᱚᱞᱮ ᱢᱮᱱᱮᱫ ᱠᱟᱱ ᱛᱟᱦᱮᱱᱟ ᱵᱚᱞᱮ ᱦᱮᱸ ᱵᱚᱞᱮ ᱪᱮᱫ ᱵᱚᱞᱮ ᱱᱚᱣᱟ ᱫᱚ ᱦᱩᱭᱱᱟ ᱵᱚᱞᱮ ᱞᱟᱭᱤᱱ ᱞᱟᱭᱤᱱ ᱠᱚ ᱨᱚᱦᱚᱭ ᱠᱮᱫᱟ ᱟᱫᱚ ᱱᱚᱜᱼᱚ ᱱᱚᱝᱠᱟ ᱢᱤᱫ ᱵᱟᱨ ᱦᱚᱲ ᱫᱚᱠᱚ ᱨᱚᱲ ᱜᱮᱭᱟ ᱱᱟᱦᱟᱜ ᱟᱨ ᱟᱫᱚ ᱩᱱᱠᱩᱣᱟᱜ ᱠᱟᱛᱷᱟ ᱟᱸᱡᱚᱢ ᱠᱟᱛᱮᱫ ᱫᱚ ᱟᱵᱚ ᱫᱚ ᱡᱮᱱ ᱯᱷᱟᱭᱫᱟ ᱫᱚ ᱵᱟᱹᱱᱩᱜᱼᱟ ᱟᱵᱚ ᱫᱚ ᱱᱤᱡᱮᱨᱟᱜ ᱚᱠᱟᱴᱟᱜ ᱠᱟᱹᱢᱤ ᱠᱟᱱᱟ ᱚᱱᱟᱨᱮ ᱟᱵᱚ ᱪᱤᱠᱟᱛᱮ ᱢᱟᱱᱮ ᱯᱷᱚᱞ ᱵᱚᱱ ᱧᱟᱢᱟ ᱥᱮᱵᱚᱱ ᱥᱚᱯᱷᱚᱞᱚᱜᱼᱟ ᱱᱚᱣᱟ ᱨᱮᱱᱟᱜ ᱤᱭᱟᱹ ᱫᱚ ᱠᱟᱱ ᱛᱟᱵᱚᱱᱟ᱾
ᱟᱨ ᱥᱚᱢᱚᱭ ᱫᱚ ᱜᱚᱝᱠᱮ ᱚᱱᱟᱨᱮ ᱠᱟᱹᱴᱤᱡ ᱮ ᱡᱚᱢ ᱧᱚᱜᱟ ᱥᱮ ᱥᱚᱢᱚᱭ ᱵᱟᱧᱪᱟᱜᱼᱟ
ᱟ ᱥᱚᱢᱚᱭ ᱫᱚ ᱥᱚᱢᱚᱭ ᱫᱚ ᱢᱤᱫ ᱞᱮᱠᱟᱛᱮᱢ ᱢᱮᱱ ᱞᱮᱠᱷᱟᱡ ᱫᱚ ᱢᱤᱫ ᱞᱮᱠᱟᱛᱮᱢ ᱧᱮᱞ ᱞᱮᱠᱟᱱᱡ ᱫᱚ ᱡᱚᱢ ᱦᱚᱸᱭ ᱡᱚᱢᱟ ᱢᱤᱫ ᱞᱮᱠᱟ- ᱛᱮᱢ ᱧᱮᱞ ᱞᱮᱠᱷᱟᱡ ᱫᱚ ᱵᱟᱭ ᱡᱚᱢᱟ ᱠᱟᱨᱚᱱ ᱪᱮᱫᱟᱜ ᱜᱟᱹᱪᱷᱤ ᱟᱵᱚ ᱡᱟᱦᱟᱸ ᱛᱤᱱᱟᱹᱜ ᱵᱚᱱ ᱛᱩᱫ ᱮᱫᱟ
ᱦᱩᱸ
ᱚᱱᱟ ᱨᱮ ᱥᱚᱢᱳᱭ ᱞᱟᱜᱟᱜ ᱠᱟᱱᱟ ᱢᱮᱱᱠᱷᱟᱱ ᱱᱚᱣᱟ ᱨᱮᱫᱚ ᱩᱱᱟᱹᱜ ᱥᱚᱢᱚᱭ ᱵᱟᱝ ᱞᱟᱜᱟᱜᱼᱟ ᱨᱚᱦᱚᱭ ᱨᱮ ᱥᱚᱢᱚᱭ ᱵᱟᱝ ᱞᱟᱜᱟᱜᱼᱟ ᱚᱱᱟᱨᱮ ᱢᱮᱱᱠᱷᱟᱱ ᱱᱚᱣᱟ ᱨᱮ ᱩᱱᱟᱹᱜ ᱛᱷᱚᱲᱟ ᱜᱟᱱ ᱥᱚᱢᱚᱭᱮ ᱞᱟᱜᱟᱜᱼᱟ ᱟᱫᱚ ᱥᱚᱢᱚᱭ ᱫᱚ ᱵᱩᱡᱽ ᱠᱟᱜ ᱵᱟᱨᱟᱵᱟᱹᱨᱤ ᱟᱫᱚ ᱴᱷᱤᱠᱜᱮᱭᱟ ᱚᱠᱛᱚ ᱠᱚ ᱦᱩᱭᱱᱟ ᱟᱫᱚ ᱢᱟ ᱛᱚᱵᱮ ᱠᱚᱞ ᱫᱚ ᱠᱮᱪᱮᱫ ᱛᱟᱞᱟᱝ ᱢᱮ